ᱦᱮᱸ
ᱡᱚᱦᱟᱨ ᱜᱮ ᱡᱚᱦᱟᱨ ᱜᱮ ᱜᱚᱝᱠᱮ ᱛᱟᱦᱞᱮ ᱪᱮᱫ ᱠᱚ ᱪᱤᱠᱟᱹ ᱵᱟᱲᱟᱭ ᱦᱩᱭᱱᱟ
ᱪᱮᱫ ᱦᱚᱸ ᱵᱟᱝ ᱱᱤᱛ ᱫᱷᱟᱹᱵᱤᱡ ᱫᱚ ᱦᱚᱸᱜᱼᱚᱭ ᱵᱟᱥᱠᱮᱭᱟᱜ ᱠᱚ ᱡᱚᱢ ᱦᱳᱭᱱᱟ ᱱᱤᱛᱚᱜ
ᱟᱪᱪᱷᱟ ᱪᱮᱫ ᱞᱮᱠᱟ ᱟᱯᱮ ᱥᱮᱱᱟᱜ ᱫᱟᱜ ᱡᱟᱹᱯᱩᱫ ᱠᱚ
ᱫᱟᱜ ᱡᱟᱹᱯᱩᱫ ᱫᱚ ᱚᱱᱛᱮ ᱫᱚ ᱦᱟᱞᱠᱟ ᱦᱟᱞᱠᱟ ᱜᱮ ᱛᱷᱚᱲᱟ ᱛᱷᱚᱲᱟᱭ ᱫᱟᱜ ᱮᱫᱟ ᱟᱫᱚ ᱛᱤᱦᱮᱧ ᱫᱚ ᱦᱩᱞ ᱢᱟᱦᱟ ᱛᱚ ᱟᱫᱚ ᱦᱩᱞ ᱢᱟᱦᱟ ᱛᱷᱚᱲᱟ ᱛᱷᱚᱲᱟ ᱥᱮᱛᱟᱜ ᱨᱮ ᱢᱟᱱᱟᱣ ᱵᱟᱲᱟ ᱦᱩᱭᱱᱟ
ᱚ ᱥᱮᱛᱟᱜ ᱨᱮ ᱢᱟᱱᱟ ᱵᱟᱲᱟ ᱦᱩᱭᱱᱟ ᱛᱟᱨᱯᱚᱨᱮ ᱛᱮ ᱫᱟᱠᱟ ᱠᱚ ᱡᱚᱢ ᱵᱟᱲᱟ ᱦᱩᱭᱩᱜ ᱠᱟᱱᱟ ᱥᱮ ᱪᱮᱫ
ᱦᱩᱸ
ᱟᱪᱪᱷᱟ ᱪᱮᱫ ᱞᱮᱠᱟ ᱛᱟᱦᱞᱮ ᱡᱟᱣᱨᱟ ᱞᱮᱱᱟ ᱠᱚ
ᱳᱭ ᱢᱟᱱᱮ ᱪᱷᱳᱴᱳ ᱠᱷᱟᱴᱳ ᱱᱚᱣᱟ ᱟᱛᱩ ᱨᱮ ᱢᱤᱫᱴᱟᱝ ᱞᱮ ᱤᱭᱟᱹ ᱠᱮᱫᱟ
ᱦᱮᱸ
ᱟᱞᱮ ᱠᱞᱟᱵᱽ ᱨᱮ ᱟᱫᱚ ᱟᱛᱩ ᱨᱮ ᱠᱤᱪᱷᱩ ᱜᱟᱱ ᱦᱚᱲᱞᱮ ᱡᱟᱣᱨᱟ ᱞᱮᱱᱟ ᱯᱨᱟᱭ ᱯᱚᱧᱪᱟᱥ ᱡᱚᱱ ᱞᱮᱠᱟ
ᱦᱩᱸ ᱦᱩᱸ
ᱫᱤᱭᱮ ᱯᱚᱨ ᱟᱨᱚ ᱢᱤᱫᱴᱟᱹᱝ ᱞᱟᱹᱴᱩ ᱟᱠᱷᱲᱟ ᱛᱟᱦᱮᱸ ᱠᱟᱱᱟ ᱚᱱᱛᱮ ᱠᱚ ᱪᱟᱞᱟᱣᱱᱟ ᱟᱫᱚ ᱤᱧ ᱫᱚ ᱚᱱᱛᱮ ᱫᱚ ᱵᱟᱹᱧ ᱪᱟᱞᱟᱣ ᱞᱮᱱᱟ
ᱦᱮᱸ ᱛᱟᱦᱞᱮ ᱫᱟᱜ ᱮ ᱡᱚᱨᱚᱭᱮᱫᱟ ᱟᱯᱮ ᱥᱮᱫ ᱫᱚ ᱟᱞᱮ ᱥᱮᱫ ᱫᱚ ᱦᱟᱸᱜ ᱵᱟᱭ ᱡᱚᱨᱚ ᱵᱟᱲᱟᱭ ᱦᱟᱛᱟᱲᱮᱜᱼᱟ ᱱᱤᱛᱚᱜ ᱫᱚ
ᱚ ᱱᱚᱛᱮ ᱦᱚᱸ ᱦᱚᱞᱟᱱᱚᱜ ᱛᱷᱚᱲᱟ ᱟᱭᱩᱵ‌ᱵᱤᱨᱮ‌ ᱫᱟᱜ ᱠᱮᱫᱟ ᱢᱮᱱᱠᱷᱟᱱ ᱱᱚᱛᱮ ᱫᱚ ᱵᱟᱝ ᱜᱚᱝᱠᱮ ᱢᱮᱱ ᱞᱟᱹᱭ ᱫᱟᱞᱤᱧ ᱟᱵᱮ ᱟᱯᱮ ᱫᱚ ᱚᱠᱟ ᱨᱮ
ᱟᱞᱮ ᱫᱚ ᱱᱚᱛᱮ ᱞᱟᱞᱜᱚᱲ ᱥᱮᱫ ᱡᱷᱟᱲᱜᱨᱟᱢ ᱥᱮᱫ ᱨᱮ
ᱚ
ᱟᱫᱚ ᱱᱚᱛᱮ ᱨᱮᱦᱚᱸ ᱢᱟᱱᱟᱣ ᱵᱟᱲᱟ ᱫᱚ ᱦᱩᱭᱩᱜ ᱠᱟᱱ ᱜᱮᱭᱟ ᱥᱤᱫᱩ ᱠᱟᱱᱩ ᱫᱚ ᱢᱟᱱᱟᱣ ᱵᱟᱲᱟ ᱦᱩᱭᱮᱱ ᱜᱮᱭᱟ ᱱᱤᱛᱚᱜ ᱫᱚ ᱦᱟᱸᱜ ᱱᱟᱜ ᱠᱷᱟᱱ ᱦᱟᱸᱜ ᱚᱲᱟᱜ ᱥᱮᱱ ᱦᱮᱡ ᱦᱩᱭ ᱠᱟᱱᱟ ᱢᱤᱫ ᱜᱷᱩᱲᱤᱡ, ᱵᱟᱡᱟᱨ ᱥᱮᱫ ᱨᱮ ᱛᱟᱦᱮᱱ ᱦᱩᱭᱩᱜᱼᱟ ᱛᱚ
ᱚ
ᱟᱫᱚ ᱱᱚᱛᱮ ᱦᱮᱡ ᱦᱩᱭ ᱠᱟᱱᱟ ᱢᱤᱫ ᱜᱷᱟᱹᱲᱤᱡ ᱦᱟᱸᱜ ᱱᱤᱛᱳᱜ ᱫᱚ
ᱚ
ᱚᱱᱠᱟ ᱤᱥᱠᱩᱞ ᱠᱚᱞᱮᱡᱽ ᱠᱚᱨᱮ ᱦᱚᱸ ᱠᱟᱹᱴᱤᱡ ᱢᱟᱱᱟᱣ ᱵᱟᱲᱟ ᱦᱩᱭ ᱮᱱᱟ ᱟᱫᱚ ᱚᱱᱛᱮ ᱠᱷᱚᱱᱟᱜ ᱜᱮ ᱦᱮᱡ ᱦᱩᱭ ᱮᱱᱟ
ᱚ ᱚᱱᱟᱜᱮ
ᱟᱜ ᱦᱩᱸ ᱛᱟᱦᱞᱮ ᱫᱟᱠᱟ ᱫᱚ ᱡᱚᱢ ᱵᱟᱲᱟ ᱦᱩᱭ ᱠᱟᱱᱟ
ᱦᱮᱸ ᱡᱚᱢ ᱦᱩᱭᱱᱟ ᱡᱚᱢ ᱠᱟᱛᱮᱫ ᱱᱚᱛᱮ ᱵᱟᱲᱜᱮ ᱥᱮᱫ ᱩᱰᱩᱠ ᱦᱩᱭ ᱟᱠᱟᱱᱟ ᱛᱟᱦᱞᱮ ᱚᱱᱛᱮ ᱫᱚ ᱜᱚᱨᱚᱢ ᱠᱟᱱᱟ ᱥᱮ ᱚᱲᱟᱜ ᱨᱮᱦᱚᱸ ᱞᱟᱭᱤᱱ ᱠᱚᱭ ᱫᱟᱹᱲᱮᱜᱼᱟ ᱟᱨ ᱤᱭᱟᱹ ᱫᱟ ᱚᱱᱛᱮ ᱵᱟᱲᱜᱮ ᱥᱮᱫ ᱨᱮ ᱫᱟᱨᱮ ᱩᱢᱩᱞ ᱨᱮ ᱫᱩᱲᱩᱵ ᱦᱩᱭ
ᱦᱳᱭ ᱱᱚᱸᱰᱮ ᱦᱳᱭ ᱞᱟᱭᱤᱱ ᱠᱚᱭ ᱫᱟᱹᱲ ᱵᱟᱲᱟ ᱞᱮᱠᱷᱟᱱ ᱫᱚ ᱦᱟᱸᱜ ᱢᱟᱱᱮ ᱩᱫᱽᱜᱟᱹᱨ ᱜᱮ ᱦᱩᱡᱩᱜ ᱠᱟᱱᱟ ᱦᱮᱸ ᱵᱟᱝ ᱟᱨ ᱚᱲᱟᱜ ᱨᱮᱦᱚᱸ ᱛᱟᱦᱮᱸ ᱵᱟᱝ ᱜᱟᱱᱚᱜ ᱠᱟᱱᱟ
ᱦᱩᱸ ᱟᱨ ᱟᱯᱮ ᱥᱮᱫ ᱫᱚ ᱮᱨ ᱟᱯᱷᱚᱨ ᱫᱚ ᱯᱩᱨᱟᱹᱣ ᱦᱩᱭ ᱠᱟᱱᱟ
ᱦᱚᱸ ᱮᱨ ᱟᱠᱷᱚᱨ ᱫᱚ ᱦᱟᱸᱜ ᱦᱩᱭ ᱟᱠᱟᱱᱟ ᱱᱤᱛᱚᱜ ᱫᱚ ᱜᱟᱹᱪᱷᱤ ᱠᱚ ᱦᱟᱨᱟ ᱜᱚᱫ ᱠᱟᱱᱟ ᱦᱟᱸᱜ
ᱩᱸᱻ
ᱢᱟᱱᱮ ᱡᱚᱛᱚ ᱫᱚ ᱵᱟᱝ ᱦᱩᱭ ᱠᱟᱱᱟ ᱠᱤᱪᱷᱩ ᱠᱤᱪᱷᱩ ᱦᱩᱭ ᱠᱟᱱᱟ ᱢᱟᱱᱮ ᱡᱚᱛᱚ ᱞᱟᱹᱜᱤᱫ ᱫᱚ ᱟᱹᱣᱨᱤ ᱦᱩᱭᱩᱜᱼᱟ ᱢᱤᱫ ᱵᱟᱨ ᱞᱟᱹᱜᱤᱫ ᱦᱩᱭ ᱠᱟᱱᱟ ᱮᱨ ᱟᱠᱷᱚᱨ ᱫᱚ ᱟᱨ ᱢᱤᱫ ᱵᱟᱨ ᱫᱚ ᱮᱨ ᱟᱠᱷᱚᱨ ᱦᱩᱭᱩᱜ ᱞᱟᱹᱜᱤᱫ ᱦᱟᱸᱜ ᱱᱚᱜᱼᱚᱭ ᱛᱮᱦᱤᱧ ᱜᱟᱯᱟ ᱠᱚ
ᱚ ᱱᱚᱛᱮ ᱫᱚ ᱮᱨ ᱟᱯᱷᱚᱨ ᱫᱚ ᱥᱟᱹᱫ ᱦᱩᱭ ᱟᱠᱟᱱᱟ ᱟᱫᱚ ᱫᱟᱜ ᱛᱟᱺᱜᱤ ᱨᱮᱜᱮ
ᱦᱳᱭ ᱛᱤᱥᱮ ᱫᱟᱜ ᱟᱵᱚᱱ ᱠᱟᱱᱟ ᱦᱟᱸᱜ ᱚᱱᱟ ᱜᱮ ᱦᱟᱸᱜ
ᱚᱸ᱾
ᱱᱤᱛᱚᱜ ᱫᱚ ᱚᱠᱛᱚ ᱜᱮ ᱞᱟᱹᱭᱟᱭ ᱦᱮᱸ ᱵᱟᱝ?
ᱦᱳ᱾
ᱛᱤᱥᱮ ᱫᱟᱜ ᱟᱵᱚᱱᱟ ᱚᱠᱛᱚ ᱜᱮ ᱞᱟᱹᱭᱟᱭ ᱦᱟᱸᱜ ᱛᱤᱥᱮ ᱫᱟᱜ ᱟᱵᱚᱱᱟ᱾ ᱟᱫᱚ ᱱᱚᱝᱠᱟ ᱧᱮᱞᱚᱜ ᱠᱟᱱᱟ ᱟᱵᱚᱦᱟᱸ ᱦᱚᱸ ᱠᱟᱹᱴᱤᱡ ᱠᱟᱹᱴᱤᱡ ᱫᱟᱜ ᱡᱚᱨᱚᱜ ᱠᱟᱱᱟ ᱵᱮᱥᱤ ᱧᱚᱜ ᱫᱚ ᱫᱚᱨ ᱠᱟᱨ ᱛᱟᱵᱚᱱ ᱦᱮᱸ ᱵᱟ?
ᱦᱩᱸ᱾ ᱛᱚᱵᱮ ᱱᱮᱥ ᱫᱚ ᱟᱥᱟ ᱠᱚᱢ ᱧᱚᱸᱜ ᱜᱮ ᱚᱱᱠᱟ ᱠᱷᱚᱵᱚᱨ ᱠᱚ ᱞᱟᱹᱭᱫᱟ ᱫᱟᱜ ᱫᱚ ᱠᱚᱢ ᱜᱮᱭᱟ᱾
ᱡᱟᱭᱦᱳᱠ ᱡᱟᱦᱟᱸ ᱛᱤᱱᱟᱹᱜ ᱜᱟᱱ ᱜᱮ᱾
ᱦᱮᱸ᱾ ᱛᱟᱦᱚᱞᱮᱫ ᱵᱟᱠᱤ ᱠᱷᱚᱵᱚᱨ ᱠᱚ
ᱵᱟᱹᱠᱤ ᱠᱷᱚᱵᱚᱨ ᱠᱚᱫᱚ ᱦᱟᱸᱜ ᱱᱚᱜᱼᱚᱭ ᱱᱤᱛᱚᱜ ᱫᱚ ᱦᱟᱸᱜ ᱢᱟᱱᱮ ᱟᱯᱮ ᱥᱮᱫ ᱡᱚᱸᱰᱨᱟ ᱠᱚ ᱮᱨ ᱜᱮᱭᱟ ᱥᱮ ᱵᱟᱝ ᱡᱚᱸᱰᱨᱟ ᱠᱚ? ᱯᱩ ᱵᱟᱲᱟ ᱦᱩᱭ ᱱᱟ ᱟᱞᱮ ᱥᱮᱫ ᱫᱚ᱾
ᱚ, ᱦᱮᱸ ᱱᱚᱛᱮ ᱦᱚᱸ ᱮᱨ ᱵᱟᱫ ᱫᱚᱦᱟ ᱦᱩᱭᱩᱜ ᱜᱮᱭᱟ ᱢᱮᱱᱠᱷᱟᱱ ᱮᱠᱷᱚᱱ ᱫᱚ ᱫᱟᱜ ᱡᱟᱹᱲᱤ ᱠᱷᱟᱹᱛᱤᱨ ᱜᱮ ᱵᱟᱝ ᱮᱨ ᱦᱳᱭ ᱠᱟᱱᱟ ᱟᱨ ᱢᱤᱫ ᱵᱟᱨᱭᱟ ᱫᱚᱠᱚ ᱮᱨ ᱠᱟᱫᱟ ᱠᱚ ᱩᱱᱠᱩ ᱫᱚ᱾ ᱚᱱᱮ ᱫᱟᱜ ᱵᱷᱚᱨᱥᱟ ᱢᱟᱱᱮ ᱱᱤᱡᱮᱛᱮ ᱯᱟᱢ ᱠᱟᱛᱮᱜ᱾
ᱦᱳᱭ ᱟᱞᱮ ᱥᱮᱫ ᱫᱚ ᱦᱟᱸᱜ ᱚᱱᱠᱟ ᱡᱚᱱᱰᱨᱟ ᱠᱚ ᱮᱨ ᱵᱟᱲᱟ ᱦᱩᱭᱩᱜᱼᱟ ᱟᱫᱚ ᱮᱨ ᱵᱟᱲᱟᱣ ᱦᱩᱭ ᱠᱟᱱᱟ ᱚᱱᱟ ᱠᱚᱫᱚ ᱦᱟᱸᱜ᱾
ᱟᱫᱚ ᱯᱩ ᱵᱟᱲᱟ ᱦᱩᱭ ᱠᱟᱱᱟ ᱟᱫᱚ ᱚᱱᱟ ᱚᱱᱟ ᱥᱟᱶᱛᱮ ᱨᱟᱦᱮᱲ ᱠᱚᱠᱚ ᱮᱨ ᱜᱮᱭᱟ ᱠᱚ᱾ ᱵᱷᱤᱱᱰᱤ ᱠᱚᱠᱚ ᱮᱨ ᱜᱮᱭᱟ ᱠᱚ ᱡᱟᱹᱲᱤ ᱠᱚ ᱫᱷᱟᱨᱮ ᱫᱷᱟᱨᱮ ᱛᱮᱠᱚ
ᱦᱮᱸ᱾
ᱟᱫᱚ ᱱᱤᱛᱳᱜ ᱫᱚ ᱦᱟᱸᱜ ᱡᱟᱹᱲᱤ ᱠᱚᱦᱚᱸ ᱛᱚ ᱟᱫ ᱪᱟᱵᱟᱜ ᱠᱟᱱᱟ ᱫᱤᱱ ᱫᱤᱱ ᱛᱮ ᱡᱟᱹᱲᱤ ᱠᱚᱦᱚᱸ ᱵᱟᱝ ᱵᱟᱭ ᱧᱟᱢᱚᱜ ᱠᱟᱱᱟ᱾ ᱞᱟᱦᱟ ᱫᱚ ᱛᱟᱦᱮᱱ ᱠᱟᱱ
ᱞᱟᱦᱟ ᱛᱮᱫᱚ ᱫᱚᱢᱮ ᱚᱱᱠᱟ ᱡᱟᱹᱲᱤ ᱠᱚ ᱮᱨᱮᱫ ᱛᱟᱦᱮᱸᱱᱟ ᱛᱟᱨᱯᱚᱨ ᱡᱟᱹᱲᱤ ᱤᱭᱟᱹ ᱠᱟ ᱛᱮ ᱥᱚᱞ ᱠᱚ ᱵᱮᱱᱟᱣᱮᱫ ᱛᱟᱦᱮᱱᱟ ᱛᱟᱨᱯᱚᱨ ᱡᱟᱦᱟᱸ ᱫᱚ ᱥᱚ-ᱥᱚᱨᱦᱟᱭ ᱨᱮᱵᱚᱱ ᱤᱡᱟᱹᱭ ᱯᱤᱸᱡᱚᱭᱟ ᱠᱟᱹᱞᱤ ᱯᱩᱡᱟᱹ ᱨᱮ᱾
ᱦᱳᱭ ᱚᱱᱟ ᱠᱚ ᱛᱟᱯᱚᱨᱮ ᱩᱢ ᱯᱟᱨᱠᱚᱢ ᱠᱚᱦᱚᱸ ᱠᱚ ᱛᱮᱧ ᱛᱟᱦᱮᱱᱟ ᱠᱚ᱾ ᱡᱟᱹᱲᱤ ᱛᱮ ᱢᱟᱱᱮ ᱩᱧ ᱠᱟᱛᱮᱫ ᱦᱮᱸ ᱵᱟᱝ?
ᱦᱩᱸ᱾
ᱱᱮᱛᱟᱨ ᱫᱚ ᱚᱱᱟ ᱡᱚᱛᱚ ᱦᱚ ᱜᱮᱛᱚ ᱯᱟᱨᱠᱚᱢ ᱠᱚᱫᱚ ᱵᱟᱝᱠᱚ ᱵᱮᱵᱚᱦᱟᱨ ᱫᱟ ᱟᱫᱚ᱾
ᱦᱩᱸ᱾
ᱯᱟᱞᱚᱱ ᱠᱚ ᱛᱚᱠᱛᱟ ᱠᱚ ᱵᱮᱰ ᱠᱚᱠᱚ ᱵᱮᱱᱟᱣ ᱪᱩᱭ ᱫᱟ᱾
ᱩᱸᱦᱩᱸ᱾
ᱟᱫᱚ ᱢᱤᱫᱴᱤᱡ ᱜᱟᱱ ᱦᱚᱸ ᱯᱟᱨ-ᱯᱟᱨᱠᱚᱢ ᱫᱚᱭ ᱫᱚᱨᱠᱟᱨ ᱯᱮᱲᱟ ᱠᱚ ᱡᱩᱫᱤ ᱦᱮᱡ ᱵᱟᱲᱟ ᱜᱚᱫᱚᱜᱼᱟᱭ ᱦᱮᱸ ᱵᱟᱝ?
ᱮᱠᱟᱞ ᱫᱚᱨᱠᱟᱨ ᱨᱟᱪᱟ ᱥᱮᱫ ᱫᱚ ᱵᱟᱢ ᱩᱰᱩᱠ ᱫᱟᱲᱮᱣᱟᱭᱟ ᱥᱮ ᱯᱟᱞᱚᱝ ᱠᱚ ᱯᱟ ᱛᱚᱠᱛᱟ ᱫᱚ᱾ ᱯᱟᱨᱠᱚᱢ ᱞᱟᱹ ᱠᱟᱨ ᱫᱚ ᱞᱟᱹᱠᱛᱤ ᱠᱟᱱ ᱜᱮᱭᱟ ᱢᱮᱱᱠᱷᱟᱱ ᱡᱟᱹᱲᱤ ᱵᱟᱵᱮᱨ ᱡᱩᱫᱤ ᱢᱤᱫ ᱫᱷᱟᱣᱮᱢ ᱛᱤᱧ ᱟᱥᱮ ᱟᱹᱰᱤ ᱫᱤᱱ ᱞᱟᱥᱴᱤᱝ ᱟᱭ᱾
ᱦᱳᱭ ᱟᱹᱰᱤ ᱫᱤᱱ ᱛᱟᱦᱮᱱᱟ᱾
ᱦᱩᱸ ᱟᱞᱮᱭᱟᱜ ᱚᱱᱠᱟ ᱢᱮᱱᱟᱜ ᱛᱟᱞᱮ ᱜᱮᱭᱟ ᱢᱟᱱᱮ ᱢᱤᱫᱴᱮᱱ ᱞᱮ ᱛᱤᱧ ᱠᱟᱫᱟ ᱯᱨᱟᱭ ᱫᱚᱥ ᱵᱚᱪᱷᱚᱨ ᱞᱮᱠᱟ ᱦᱩᱭᱩᱜ ᱠᱟᱱᱟ ᱪᱤᱞᱮ᱾
ᱚ ᱟᱪᱪᱷᱟ ᱟᱪᱪᱷᱟ ᱟᱪᱪᱷᱟ᱾ ᱱᱟᱯᱟᱭ ᱠᱟᱛᱷᱟ᱾ ᱚᱱᱟ ᱫᱚ ᱟᱹᱰᱤᱴᱟ ᱜᱮ ᱵᱷᱟᱹᱜᱤᱭᱟ ᱡᱮ ᱚᱱᱟ ᱛᱟᱦᱮᱸ ᱞᱮᱱᱠᱷᱟᱱ ᱫᱚ᱾
ᱤᱧᱦᱚᱸ ᱮᱨᱤᱧ ᱞᱟᱹᱭᱮᱫᱟ ᱡᱟᱹᱲᱤ ᱢᱮᱱᱠᱷᱟᱱ ᱡᱟᱹᱲᱤ ᱤᱛᱟᱹ ᱜᱮ ᱵᱟᱹᱧ ᱧᱟᱢ ᱫᱟ᱾
ᱟᱨ ᱫᱚᱠᱟᱱ ᱠᱚᱨᱮ ᱵᱟᱹᱱᱩᱜ ᱟᱫᱟ᱾
ᱫᱚᱠᱟᱱ ᱠᱚᱨᱮ ᱵᱟᱝ ᱠᱚ ᱵᱟᱝ ᱧᱟᱯᱟᱢ ᱠᱟᱱᱟ ᱫᱤᱭᱮᱯᱚᱨ ᱟᱞᱮᱥᱮᱜ ᱨᱮᱱᱟᱜ ᱢᱤᱫ ᱴᱮᱱ ᱦᱟᱴ ᱦᱩᱭᱩᱜᱼᱟ ᱵᱨᱤᱦᱚᱥᱯᱚᱛᱤ ᱵᱟᱨ ᱨᱮ ᱚᱸᱰᱮ ᱦᱟᱸᱜ ᱪᱟᱞᱟᱜ ᱤᱧ ᱞᱟᱹᱭᱮ ᱫᱟ᱾ ᱡᱮ ᱚᱸᱰᱮᱧ ᱧᱟᱢ ᱠᱷᱟᱡ ᱫᱚ ᱢᱚᱴᱟ ᱛᱟᱦᱚᱞᱮ ᱠᱷᱟᱱ ᱫᱚ ᱩᱸᱜ ᱵᱷᱟᱹᱞᱤᱜᱼᱟ᱾
ᱦᱮᱸ᱾
ᱟᱢᱫᱚ ᱛᱟᱦᱚᱞᱮ ᱵᱟᱥᱠᱮᱭᱟᱜ ᱫᱚᱢ ᱡᱚᱢ ᱟᱠᱟᱫᱟ?
ᱦᱩᱸ ᱵᱟᱥᱠᱮ ᱫᱚ ᱦᱟᱸᱜ ᱡᱚᱢ ᱵᱟᱲᱟ ᱫᱚ ᱦᱩᱭ ᱟᱠᱟᱱᱟ᱾
ᱚᱸ
ᱟᱪᱪᱷᱟ ᱜᱚᱝᱠᱮ ᱢᱮᱱᱫᱟᱞᱤᱧ ᱟᱯᱮ ᱥᱮᱱ ᱡᱟᱦᱟᱸ ᱦᱩᱞ ᱢᱟᱦᱟ ᱦᱩᱭᱩᱜ ᱠᱟᱱᱟ ᱦᱩᱞ ᱢᱟᱦᱟᱨᱮ ᱡᱟᱦᱱᱟᱜ ᱯᱷᱟᱱᱥᱟᱱ ᱠᱚ ᱦᱩᱭᱩᱜ ᱠᱟᱱᱟ ᱥᱮ ᱮᱢᱱᱤ
ᱢᱟ ᱟᱞᱮ ᱦᱚᱸ ᱱᱚᱝᱠᱟ ᱦᱟᱸᱜ ᱱᱚᱰᱮ ᱟᱞᱮᱫᱚ ᱢᱟᱱᱮ ᱤᱧ ᱫᱚ ᱠᱚᱞᱮᱡᱽ ᱨᱮᱛᱚ ᱚᱱᱠᱟ ᱠᱚᱞᱮᱡᱽ ᱨᱮᱫᱚ ᱦᱟᱸᱜ ᱯᱨᱚᱜᱨᱟᱢ ᱠᱚᱫᱚ ᱪᱮᱫ ᱞᱮᱠᱟ ᱚᱝᱠᱟ ᱫᱚ ᱥᱟᱯᱲᱟᱣ ᱠᱚ ᱵᱟᱹᱱᱩᱜᱼᱟ᱾ ᱢᱟᱱᱮ ᱱᱤᱛᱚᱜ ᱫᱚ ᱠᱚᱞᱮᱡᱽ ᱠᱚᱦᱚᱸ ᱚᱯᱷ ᱜᱮᱛᱟᱞᱮᱭᱟ ᱛᱚ ᱟᱨ ᱡᱟᱦᱟᱸᱞᱮ ᱠᱟ ᱢᱟᱱᱮ ᱜᱤᱫᱽᱨᱟᱹ ᱠᱚ ᱢᱮᱱᱟᱜ ᱞᱮᱭᱟ ᱱᱤᱛᱚᱜ ᱠᱚᱢ ᱧᱚᱜ ᱜᱮᱭᱟᱞᱮ ᱦᱟᱜ ᱱᱤᱛᱚᱜ ᱫᱚ ᱢᱮᱥ ᱠᱚᱨᱮ ᱡᱟᱦᱟᱸ ᱛᱤᱱᱟᱹᱜ ᱢᱮᱱᱟᱭᱟ ᱟᱨ ᱟᱞᱮᱭᱟᱜ ᱫᱚ ᱦᱳᱥᱴᱮᱞ ᱫᱚ ᱦᱟᱸᱜ ᱵᱟᱹᱱᱩᱜᱼᱟ ᱛᱚ ᱡᱟᱦᱟᱸ ᱛᱤᱱᱟᱹᱜ ᱢᱮᱥ ᱠᱚᱨᱮ ᱢᱮᱱᱟᱜ ᱵᱟᱲᱟ ᱫᱚ ᱚ ᱚᱱᱟ ᱵᱟᱦᱟ ᱢᱟᱨᱟ ᱠᱚ ᱟᱨᱟ ᱵᱟᱲᱟ ᱠᱟᱛᱮᱫ ᱜᱮ ᱚᱱᱟ ᱡᱟᱦᱟᱸ ᱛᱤᱱᱟᱹᱜ ᱢᱟᱱᱮ ᱞᱟᱠᱪᱟᱨ ᱟᱠᱷᱲᱟ ᱠᱚ ᱢᱤᱫᱼᱵᱟᱨ ᱠᱟᱛᱷᱟ ᱞᱟᱹᱭ ᱵᱟᱲᱟ ᱠᱟᱛᱮᱫ ᱜᱮ ᱦᱟᱸᱜ ᱪᱟᱵᱟ ᱵᱟᱲᱟ ᱠᱟᱛᱮᱜ ᱦᱮᱡ ᱵᱟᱲᱟᱭ ᱱᱟᱞᱮ᱾
ᱦᱮᱸ ᱵᱟᱝ ᱟᱫᱚ ᱱᱤᱛᱚ ᱞᱟᱦᱟ ᱥᱮᱜ ᱫᱚ ᱚᱝᱠᱟ ᱟᱞᱮ ᱥᱮᱜ ᱦᱚᱸ ᱫᱚᱢᱮ ᱦᱳᱭᱳᱜ ᱠᱟᱱ ᱛᱟᱦᱮᱱᱟ ᱚᱱᱟ ᱚᱱᱟ ᱦᱩᱞ ᱢᱟᱦᱟ ᱥᱟᱶᱛᱮ ᱚᱱᱟ ᱰᱤᱡᱮ ᱰᱤᱡᱮ ᱪᱷᱟᱯᱚᱞ ᱠᱚ ᱦᱳᱭ ᱦᱟᱱᱟ ᱱᱟᱣᱟ ᱚᱱᱩᱥᱴᱷᱟᱱ ᱠᱚ᱾
ᱦᱳᱭ ᱚᱱᱟ ᱫᱚ ᱦᱟᱸᱜ ᱮᱠᱪᱩᱭᱮᱞᱤ ᱞᱟᱦᱟᱛᱮ ᱦᱩᱭᱩᱜ ᱛᱟᱦᱮᱱᱟ ᱟᱞᱮ ᱥᱮᱱ ᱦᱚᱸ ᱟᱫᱚ ᱦᱟᱸᱜ ᱱᱚᱜᱼᱚᱭ ᱠᱤᱪᱷᱩ ᱵᱚᱪᱷᱚᱨ ᱢᱤᱜ ᱵᱚᱪᱷᱚᱨ ᱜᱟᱱ ᱦᱩᱭ ᱱᱟᱦᱟᱜ᱾ ᱵᱟᱝ ᱦᱩᱭᱩᱜ ᱠᱟᱱᱟ ᱪᱤᱫᱟᱜ ᱚᱱᱟ ᱫᱚ ᱢᱟᱱᱮ ᱟᱹᱰᱤᱴᱟᱜ ᱜᱮ ᱚᱸ ᱵᱟᱹᱲᱤᱡ ᱤᱭᱟᱹ ᱵᱟᱹᱲᱤᱡ ᱥᱮᱱ ᱠᱚ ᱪᱟᱞᱟᱜ ᱠᱟᱱ ᱛᱟᱵᱚᱱᱟ ᱚᱱᱟ ᱫᱚ ᱞᱟᱹᱠᱛᱤ ᱫᱚ ᱵᱟᱝ ᱠᱟᱱ ᱛᱟᱵᱚᱱᱟᱭ ᱱᱤᱛᱳᱜ ᱫᱚ ᱦᱮᱸ ᱵᱟᱝ᱾
ᱦᱩᱸ ᱚᱱᱟ ᱦᱚᱸ ᱱᱚᱛᱮ ᱦᱚᱸ ᱚᱱᱠᱟᱜᱮ ᱡᱮ ᱚᱱᱟ ᱫᱚᱞᱮ ᱵᱚᱱᱫᱚ ᱠᱟᱫᱟ ᱮᱠᱷᱚᱱ ᱫᱚ ᱥᱩᱫᱩ ᱳᱭ ᱚᱱᱟ ᱞᱟᱹᱭᱛᱮ ᱠᱤᱪᱷᱩᱴᱟᱜ ᱥᱤᱨᱤᱧ ᱠᱚ ᱦᱩᱭᱩᱜᱼᱟ ᱟᱨ ᱚᱱᱚᱬᱦᱮᱸ ᱠᱚ᱾ ᱟᱵᱨᱤᱛ ᱛᱚᱠᱚ ᱚᱱᱟ ᱠᱚᱜᱮ ᱢᱮᱱᱠᱷᱟᱱ ᱞᱟᱠᱪᱟᱨ ᱨᱮᱱᱟᱜ ᱜᱮ᱾ ᱚᱱᱟ ᱠᱷᱚᱱ ᱵᱟᱹᱲᱛᱤ ᱥᱮᱫ ᱫᱚ ᱵᱟᱝ ᱦᱳᱭ ᱪᱚᱭ ᱧᱤᱫᱟᱹ ᱯᱨᱳᱜᱨᱟᱢ ᱢᱤᱫᱴᱮᱱ ᱚᱜ ᱠᱚᱢᱯᱤᱴᱤᱥᱚᱱ ᱡᱟᱛᱨᱟ ᱚᱱᱟ ᱠᱚᱫᱚ ᱥᱚᱢᱯᱩᱱᱱᱚ ᱟᱞᱮᱥᱮᱜ ᱵᱚᱱᱫᱚ ᱦᱳᱭ ᱠᱟᱱᱟ᱾
ᱦᱳᱭ ᱚᱱᱟ ᱫᱚ ᱮᱠᱫᱚᱢ ᱵᱚᱱᱫᱚ ᱞᱟᱹᱠᱛᱤ ᱠᱮᱱᱟ ᱚᱱᱟ ᱠᱚᱫᱚ᱾
ᱚᱸ
ᱵᱟᱠᱷᱟᱱ ᱟᱵᱚᱨᱮᱱ ᱜᱤᱫᱽᱨᱟᱹ ᱯᱤᱫᱽᱨᱟᱹ ᱠᱚ ᱦᱟᱯᱮᱱ ᱫᱤᱱ ᱪᱮᱜ ᱠᱚ ᱧᱮᱞ ᱥᱮᱬᱟᱭᱟ ᱱᱚᱣᱟ ᱠᱚᱜᱮ ᱱᱚᱣᱟ ᱠᱚᱜᱮ ᱛᱚ ᱠᱚ ᱧᱮᱞ ᱥᱮᱬᱟᱭᱟ᱾
ᱦᱩᱸ
ᱟᱫᱚ ᱱᱚᱣᱟ ᱫᱚ ᱵᱟᱹᱲᱤᱡ ᱵᱟᱹᱲᱤᱡ ᱥᱮᱱ ᱪᱟᱞᱟᱜ ᱠᱟᱱᱟ ᱥᱮ ᱟᱫᱚ ᱚᱱᱟ ᱠᱷᱟᱹᱛᱤᱨ ᱜᱮ ᱦᱟᱸᱜ ᱱᱚᱣᱟ ᱠᱚᱫᱚ ᱫᱚ ᱵᱚᱱᱫᱚ ᱦᱩᱭ ᱠᱟᱱᱟ᱾
ᱦᱚᱸ ᱟᱞᱮ ᱦᱚᱸ ᱞᱟᱦᱟ ᱛᱮᱫᱚ ᱛᱩᱨᱮ ᱵᱷᱟᱹᱞᱤ ᱜᱮᱞᱮ ᱢᱟᱱᱟᱣ ᱵᱟᱲᱟᱭᱮᱫ ᱛᱟᱦᱮᱸᱱ ᱢᱮᱝᱠᱷᱟᱱ ᱚᱱᱟ ᱠᱚ ᱠᱷᱟᱹᱛᱤᱨ ᱛᱮ ᱟᱫᱚ ᱱᱤᱛᱟᱨ ᱫᱚᱞᱮ ᱵᱚᱱᱫᱚᱣ ᱠᱟᱫᱟ ᱯᱳᱴᱮ ᱥᱮᱨᱢᱟ ᱛᱤᱱ ᱪᱟᱨ ᱵᱚᱪᱷᱚᱨ ᱦᱳᱭᱱᱟ ᱡᱮ ᱵᱚᱱᱫᱚ ᱟᱠᱟᱫᱟᱞᱮ ᱥᱩᱫᱷᱩ ᱮᱢᱱᱤ ᱯᱚᱛᱷᱚ ᱥᱚᱵᱷᱟ ᱦᱳᱭᱳᱜᱼᱟ᱾ ᱟᱨ ᱮᱢᱱᱤ ᱠᱤᱪᱷᱩᱴᱟ ᱵᱚᱠᱛᱨᱤᱛᱟ ᱦᱳᱭᱳᱜᱼᱟ᱾
ᱦᱳᱭ ᱠᱤᱪᱷᱩ ᱚᱱᱟ ᱚᱱᱟ ᱚᱱᱟ ᱵᱤᱥᱚᱭ ᱛᱮ ᱠᱟᱹᱴᱤᱜ ᱞᱟᱹᱭ ᱵᱟᱲᱟ᱾
ᱦᱮᱸ ᱚᱱᱟ ᱠᱚ ᱤᱭᱟᱹ ᱠᱟᱛᱮᱜ ᱜᱮᱞᱮ ᱵᱚᱱᱫᱚ ᱛᱮᱦᱮᱧᱟᱜ ᱟᱵᱚᱦᱟᱣᱟ ᱫᱚ ᱚᱱᱛᱮ ᱪᱮᱫ ᱞᱮᱠᱟ?
ᱪᱮᱜ? ᱛᱮᱦᱮᱧᱟᱜ ᱟᱵᱚᱦᱟᱣᱟ ᱫᱚ ᱪᱮᱫᱠᱟ? ᱛᱮᱦᱮᱧ ᱟᱵᱚᱦᱟᱣᱟ ᱫᱚ ᱦᱟᱸᱜ ᱠᱟᱹᱴᱤᱡ ᱨᱤᱢᱤᱞ ᱨᱤᱢᱤᱞ ᱫᱷᱟᱨᱟᱣ ᱠᱟᱫᱟᱭ ᱫᱟᱜ ᱥᱮᱱ ᱫᱟᱜ ᱦᱚᱸ ᱵᱟᱭ ᱫᱟᱜ ᱠᱟᱫᱟᱭ ᱨᱤᱢᱤᱞ ᱦᱚᱸ ᱵᱟᱝ ᱟᱨ ᱥᱤᱛᱩᱝ ᱦᱚᱸ ᱵᱟᱝ ᱚᱱᱮ ᱚᱝᱠᱟ ᱴᱷᱤᱠ ᱜᱮᱭᱟ ᱟᱵᱚᱦᱟᱣᱟ ᱴᱟᱜ ᱫᱚ ᱦᱟᱸᱜ ᱴᱷᱤᱠ ᱜᱮ ᱵᱩᱡᱩᱜ ᱠᱟᱱᱟ ᱥᱤᱛᱩᱝ ᱦᱚᱸ ᱚᱝᱠᱟ ᱵᱟᱝ ᱵᱩᱡᱩᱜ ᱠᱟᱱᱟ
ᱚ ᱱᱤᱛᱚᱜ ᱦᱚᱸ ᱚᱱᱠᱟᱜ ᱜᱮ ᱴᱷᱤᱠ ᱜᱮ ᱢᱮᱱᱟᱜᱼᱟ ᱟᱵᱦᱟᱣᱟ ᱫᱚ ᱢᱮᱱᱠᱷᱟᱱ ᱫᱟᱜ ᱨᱮᱱᱟᱜ ᱥᱚᱢᱵᱷᱚᱵᱚᱱᱟ ᱧᱮᱞᱚᱜ ᱠᱟᱱᱟ ᱢᱮᱱᱠᱷᱟᱱ ᱵᱟᱝ ᱦᱤᱡᱩᱜ ᱠᱟᱱᱟ
ᱛᱮᱦᱮᱧ ᱫᱚ ᱡᱟᱹᱱᱤᱡ ᱠᱷᱟᱱ ᱫᱟᱜ ᱦᱚᱸᱭ ᱫᱟᱲᱮᱭᱟᱜᱼᱟ, ᱦᱮᱸ
ᱦᱚᱭ ᱫᱟᱜ ᱞᱮᱠᱷᱟᱱ ᱜᱮ ᱵᱷᱟᱞᱤᱭᱟ ᱪᱮᱫᱟᱜ ᱥᱮ ᱱᱤᱛᱚᱜ ᱫᱟᱜ ᱯᱚᱨᱪᱩᱨ ᱫᱚᱨᱠᱟᱨ ᱠᱟᱱᱟ ᱱᱤᱱ ᱫᱟᱨᱟ ᱚᱱᱟ ᱟᱥᱟᱲ ᱨᱮᱱᱟᱜ ᱯᱚᱱᱨᱚ ᱛᱮ ᱦᱩᱲᱩ ᱠᱚ ᱨᱚᱦᱚᱭ ᱦᱩᱭᱩᱜ ᱠᱟᱱ ᱛᱟᱦᱮᱱᱟ ᱵᱟᱹᱭᱦᱟᱹᱲ ᱠᱚᱨᱮ
ᱦᱳᱭ ᱞᱟᱦᱟ ᱛᱮᱫᱚ ᱨᱚᱦᱚᱭᱮᱫ ᱛᱟᱦᱮᱱᱟᱠᱚ ᱱᱮᱛᱟᱨ ᱫᱚ ᱦᱟᱸᱜ ᱚᱱᱮ ᱵᱟᱠᱚ ᱨᱚᱦᱚᱭ ᱫᱟᱲᱮᱭᱟᱜ ᱠᱟᱱᱟ
ᱦᱩᱸ ᱦᱩᱸ ᱦᱚᱸᱜ-ᱚᱭ ᱫᱤᱱ ᱠᱟᱞᱚᱢ ᱜᱮ ᱟᱹᱰᱤ ᱡᱳᱨᱮ ᱫᱟᱜ ᱞᱮᱫᱟ ᱫᱤᱱ ᱠᱟᱞᱚᱢ ᱜᱮ ᱨᱚᱦᱚᱭ ᱦᱳᱜ ᱟᱨᱚᱢᱵᱚ ᱦᱳᱭ ᱞᱮᱱᱟ
ᱦᱮᱸ
ᱛᱟᱞᱟ
ᱛᱟᱞᱟ ᱨᱮ
ᱱᱚᱛᱮ ᱫᱚᱢ ᱦᱮᱡ ᱵᱟᱲᱟᱣ ᱟᱠᱟᱱᱟ ᱟᱞᱮ ᱱᱚᱛᱮ ᱯᱩᱨᱩᱞᱤᱭᱟᱹ ᱥᱮᱱ
ᱯᱩᱨᱩᱞᱤᱭᱟᱹ ᱚᱠᱟ ᱡᱟᱭᱜᱟ ᱵᱚᱞᱮ
ᱯᱩᱨᱩᱞᱤᱭᱟᱹ ᱠᱟᱥᱤᱯᱩᱨ
ᱠᱟᱥᱤᱯᱩᱨ ᱥᱮᱱ ᱱᱚᱝᱠᱟ ᱫᱚ ᱵᱟᱹᱧ ᱪᱟᱞᱟᱣ ᱵᱟᱲᱟ ᱦᱩᱭ ᱠᱟᱱᱟ ᱚᱱᱛᱮ ᱫᱚ
ᱚ
ᱤᱧ ᱦᱚᱸᱛᱚ ᱯᱩᱨᱩᱞᱤᱭᱟᱹ ᱨᱮᱫᱚ ᱯᱩᱨᱤᱞᱤᱭᱟᱹ ᱰᱤᱥᱴᱤᱠ ᱥᱮᱫ ᱨᱮᱱ ᱜᱮ ᱠᱟᱱ ᱜᱤᱭᱟᱹᱧ ᱵᱚᱞᱮ, ᱫᱚᱢᱟᱱ ᱥᱟᱨᱟ
ᱚ
ᱟᱫᱚ ᱱᱚᱛᱮ ᱚᱞ ᱯᱟᱲᱦᱟᱣ ᱠᱷᱟᱹᱛᱤᱨ ᱛᱟᱦᱮᱱ ᱦᱩᱭᱩᱜ ᱠᱟᱱᱟ ᱱᱚᱛᱮ ᱞᱟᱞᱜᱚᱲ ᱥᱮᱫ ᱨᱮ ᱱᱚᱛ ᱥᱟᱱᱛᱟᱞᱤ ᱢᱤᱰᱤᱭᱟᱢ ᱵᱟ ᱵᱟᱪᱩᱜ-ᱟ ᱱᱚᱛᱮ ᱛᱚ ᱱᱚᱛᱮ ᱯᱩᱨᱩᱞᱤᱭᱟᱹ ᱨᱮ ᱢᱮᱱᱟᱜ ᱜᱮᱭᱟ ᱢᱮᱱᱟᱜ ᱫᱚ ᱟᱫᱚ ᱚᱸᱰᱮ ᱞᱚᱦᱟᱴᱨᱮ ᱪᱮᱫ ᱠᱚ ᱞᱟᱹᱭᱟ
ᱦᱩᱸ
ᱟᱫᱚ ᱚᱸᱰᱮ ᱦᱟᱸᱜ ᱢᱟᱪᱮᱫ ᱠᱚᱦᱚᱸ ᱚᱝᱠᱟ ᱦᱟᱸᱜ ᱵᱟᱹᱱᱩᱜ ᱠᱚᱣᱟ ᱛᱚ
ᱦᱳᱭ
ᱦᱮᱸ ᱱᱚᱸᱰᱮ ᱦᱚᱸ ᱢᱟᱪᱮᱫ ᱫᱚ ᱵᱟᱹᱱᱩᱜ ᱠᱚᱣᱟ ᱟᱫᱚ ᱚᱸᱰᱮ ᱥᱟᱵᱽᱡᱮᱠᱴ ᱱᱚᱰᱮ ᱫᱚ ᱡᱤᱭᱳᱜᱨᱟᱯᱷᱤ ᱚᱱᱟᱥ ᱠᱮᱫᱟᱹᱧ ᱛᱚ, ᱚᱛᱱᱚᱜ ᱤᱧ ᱚᱱᱟᱥ ᱠᱮᱫᱟ ᱛᱚ ᱟᱫᱚ ᱚᱸᱰᱮ ᱛᱚ ᱱᱚᱣᱟ ᱦᱚᱸ ᱵᱟᱹᱱᱩᱜ ᱟᱠᱟᱫᱟ ᱥᱟᱵᱡᱮᱠᱴᱟᱜ ᱟᱫᱚ ᱚᱱᱟ
ᱚ ᱱᱚᱛᱮ ᱫᱚ ᱯᱩᱨᱩᱞᱤᱭᱟᱹ ᱨᱮᱫᱚ ᱥᱟᱱᱛᱟᱲᱤ ᱞᱟᱹᱭ ᱛᱮᱫᱚ ᱚᱱᱟ ᱥᱤᱫᱩ ᱠᱟᱹᱱᱩ ᱨᱮᱜᱮ
ᱦᱳᱭ ᱚᱱᱟ ᱥᱤᱫᱩ ᱠᱟᱱᱩ ᱜᱮ ᱟᱨ ᱞᱚᱦᱟᱴ ᱦᱟᱭ ᱤᱥᱠᱩᱞ ᱢᱮᱱᱟᱜᱼᱟ
ᱦᱳᱭ ᱞᱚᱦᱟᱴ ᱦᱟᱭ ᱤᱥᱠᱩᱞ ᱛᱚ ᱱᱚᱸᱰᱮ ᱫᱚ
ᱟᱨ ᱛᱤᱱᱟᱹᱜ ᱥᱟᱺᱤᱧ ᱟᱯᱮᱷᱮᱱ ᱠᱷᱚᱱᱟᱜ ᱞᱚᱦᱟᱴ ᱤᱥᱠᱩᱞ ᱫᱚ ᱜᱚᱝ
ᱵᱤᱥᱤ ᱫᱚ ᱵᱟᱝ ᱳᱭ ᱫᱚᱥ ᱵᱟᱨᱚ
ᱟᱪᱪᱷᱟ ᱟᱪᱪᱷᱟ ᱟᱪᱪᱷᱟ
ᱚᱱᱠᱟᱜᱮ ᱥᱩᱨᱥᱩᱯᱩᱨ ᱜᱮᱭᱟᱞᱮ ᱟᱨ ᱪᱮᱫ ᱪᱚᱝ
ᱟᱪᱪᱷᱟ ᱟᱪᱪᱷᱟ ᱱᱟᱯᱟᱭ ᱜᱮ ᱟᱫᱚ ᱚᱱᱛᱮ ᱫᱚ ᱦᱟᱸᱜ ᱫᱚᱨᱠᱟᱨ ᱠᱚ ᱵᱟᱝ ᱛᱟᱦᱮᱸ ᱠᱟᱱᱟ ᱛᱚ ᱦᱟᱸᱜ ᱵᱟᱝ ᱪᱟᱞᱟᱣ ᱵᱟᱲᱟ ᱦᱩᱭ ᱠᱟᱱᱟ ᱚᱱᱠᱟ ᱫᱚ
ᱦᱮᱸ ᱢᱟ ᱛᱟᱞᱦᱮ ᱜᱚᱝᱠᱮ ᱚᱱᱠᱟ ᱜᱮ ᱛᱟᱞᱦᱮ, ᱦᱮᱸ
ᱪᱮᱫ
ᱦᱮᱸ ᱢᱟ ᱛᱟᱞᱦᱮ ᱚᱱᱠᱟᱜᱮ ᱟᱫᱚ ᱜᱟᱞᱢᱟᱨᱟᱣ ᱫᱚ ᱢᱩᱪᱟᱹᱫ ᱦᱩᱭᱩᱜ ᱠᱟᱱᱟ
ᱦᱮᱸ ᱴᱷᱤᱠ ᱜᱮᱭᱟ ᱢᱟ ᱛᱟᱦᱞᱮ ᱜᱟᱞᱢᱟᱨᱟᱣ ᱠᱚᱫᱚ ᱱᱚᱝᱠᱟ ᱜᱮ ᱢᱩᱪᱟᱹᱫ ᱵᱟᱲᱟ ᱦᱩᱭᱩᱜ ᱠᱟᱱᱟ ᱛᱮᱦᱮᱧ ᱞᱮᱠᱟ ᱫᱚ ᱦᱮᱸ ᱵᱟᱝ, ᱡᱚᱦᱟᱨ ᱡᱚᱦᱟᱨ ᱡᱚᱦᱟᱨ ᱡᱚᱦᱟᱨ